ᱦᱮᱞᱳ
ᱡᱚᱦᱟᱨ ᱜᱤ ᱜᱚᱝᱠᱮ ᱟᱸᱡᱚᱢ ᱧᱟᱢᱚᱜ ᱠᱟᱱᱟ ᱤᱧᱟᱹᱜ ᱨᱚᱲ
ᱦᱮᱸ ᱱᱤᱛᱚᱜ ᱫᱚ ᱟᱸᱡᱚᱢᱚᱜ ᱠᱟᱱ ᱜᱮᱭᱟ ᱟᱫᱚ ᱟᱹᱞᱤᱧᱟᱜ ᱜᱮ ᱟᱸᱡᱚᱢᱚᱜ ᱠᱟᱱᱟ ᱥᱮ ᱵᱟᱝ ᱠᱟᱹᱴᱤᱡ ᱵᱤᱱ ᱞᱟᱹᱭ ᱧᱚᱜ ᱠᱮᱭᱟ
ᱦᱳᱭ ᱦᱳᱭ ᱟᱢᱟᱜ ᱟᱵᱮᱱᱟᱜ ᱨᱚᱲ ᱦᱚᱸ ᱟᱹᱰᱤ ᱱᱟᱯᱟᱭ ᱛᱮᱜᱮ ᱟᱹᱰᱤ ᱯᱩᱥᱴᱟᱹᱣ ᱛᱮᱜᱮ ᱟᱸᱡᱚᱢ ᱧᱟᱢᱚᱜ ᱠᱟᱱᱟ
ᱟᱫᱚ ᱱᱟᱯᱟᱭ ᱜᱮ ᱦᱮᱱᱟᱜ ᱵᱤᱱᱟ ᱛᱚ?
ᱦᱳᱭ ᱜᱚᱝᱠᱮ ᱱᱟᱯᱟᱭ ᱫᱚ ᱱᱟᱯᱟᱭ ᱜᱮ, ᱛᱷᱚᱲᱟ ᱱᱚᱜᱼᱚᱭ ᱨᱩᱣᱟᱹᱜ ᱠᱟᱱᱟᱞᱤᱧ ᱵᱚᱞᱮ ᱠᱷᱩᱜ ᱢᱟᱸᱫᱟ ᱠᱚ ᱧᱟᱢ ᱠᱟᱫ ᱞᱤᱧᱟ ᱾
ᱟᱫᱚ ᱦᱚᱸᱜᱼᱚᱭ ᱱᱤᱛᱳᱜ ᱢᱟ ᱫᱟᱜ ᱥᱤᱡᱤᱱ
ᱟᱫᱚ ᱦᱚᱸ ᱟᱹᱞᱤᱧ ᱦᱚᱸ ᱱᱟᱯᱟᱭ ᱜᱮ ᱟᱹᱞᱤᱧ ᱨᱮᱱ ᱥᱟᱱᱟᱢ ᱚᱲᱟᱜ ᱦᱚᱲ ᱠᱚᱜᱮ ᱟᱹᱰᱤᱜᱮ ᱱᱟᱯᱟᱭ ᱱᱟᱯᱟᱭ ᱜᱮ ᱦᱮᱱᱟᱜ ᱞᱮᱭᱟ ᱪᱟᱸᱫᱩ ᱵᱚᱸᱜᱟᱣᱟᱜ ᱫᱟᱭᱟ ᱫᱩᱞᱟᱹᱲ ᱛᱮ ᱟᱫᱚ ᱱᱟᱯᱟᱭ ᱜᱮ ᱛᱟᱦᱮᱸ ᱞᱮᱱᱠᱷᱟᱱ ᱚᱱᱟ ᱢᱟ ᱟᱹᱰᱤ ᱱᱟᱯᱟᱭ ᱠᱟᱛᱷᱟ ᱜᱮ ᱠᱟᱱᱟ ᱟᱫᱚ ᱟᱹᱵᱤᱱ ᱜᱮ ᱦᱚᱸᱜ-ᱚᱭ ᱵᱤᱱ ᱞᱟᱹᱭ ᱠᱮᱫ, ᱟᱹᱵᱤᱱ ᱜᱮ ᱦᱚᱸᱜ-ᱚᱭ ᱵᱤᱱ ᱞᱟᱹᱭ ᱠᱮᱫ, ᱠᱷᱩᱜ ᱢᱟᱸᱫᱟ ᱠᱚ ᱡᱚᱴᱟᱣ ᱠᱟᱜ ᱵᱤᱱᱟ ᱟᱫᱚ ᱨᱟᱱ ᱠᱚᱫᱚ ᱵᱤᱱ ᱨᱩᱠᱟᱱᱮᱜ-ᱟ ᱥᱮ ᱵᱟᱝ ᱠᱟᱹᱴᱤᱡ ᱞᱤᱧ ᱠᱩᱞᱤ ᱧᱚᱜ ᱞᱮᱵᱤᱱ ᱜᱮ
ᱦᱳᱭ ᱦᱳᱭ ᱦᱳᱭ ᱵᱟᱝ ᱟᱸᱡᱚᱢ ᱞᱮᱱᱟ
ᱞᱟᱹᱭ ᱫᱟᱞᱤᱧ ᱨᱟᱱ ᱢᱩᱨᱜᱟᱹᱱ ᱠᱚᱫᱚ ᱵᱤᱱ ᱟᱹᱜᱩᱠᱟᱱᱮᱜ-ᱟ ᱥᱮ ᱵᱟᱝᱟ
ᱦᱳᱭ ᱦᱳᱭ ᱜᱚᱝᱠᱮ ᱨᱟᱱ ᱢᱩᱨᱜᱟᱹᱱ ᱠᱚᱫᱚ ᱦᱟᱛᱟᱣ ᱜᱮ ᱦᱩᱭ ᱟᱠᱟᱱᱟ ᱚᱸ᱾ ᱟᱨ ᱨᱟᱱ ᱢᱩᱨᱜᱟᱹᱱ ᱠᱚᱫᱚ ᱡᱚᱢ ᱦᱩᱭᱱᱟ ᱟᱫᱚ ᱨᱩᱣᱟᱹ ᱠᱚᱫᱚ ᱪᱷᱩᱴᱟᱹᱣ ᱠᱟᱱᱟ ᱟ ᱟᱫ ᱫᱚ ᱦᱩᱭᱩᱜ ᱠᱟᱱᱟ ᱡᱮ ᱜᱚᱝᱠᱮ ᱢᱟᱱᱮ ᱠᱷᱩᱜ ᱵᱟᱝ ᱪᱟᱵᱟᱣ ᱠᱟᱱᱟ᱾
ᱟᱪᱪᱷᱟ ᱱᱚᱣᱟ ᱠᱚᱫᱚ ᱛᱟᱞᱟᱝ ᱛᱟᱦᱮᱸ ᱦᱟᱛᱟᱲ ᱩᱪᱩᱱᱤ ᱟᱫᱚ ᱡᱟᱦᱟᱱᱟᱜ ᱴᱚᱯᱤᱠ ᱞᱤᱭᱮ ᱜᱟᱞᱢᱟᱨᱟᱣ ᱞᱮᱱᱠᱷᱟᱱ ᱜᱚᱢᱠᱮ ᱟᱹᱰᱤ ᱜᱮ ᱱᱟᱯ ᱱᱟᱯᱟᱭ ᱠᱚᱜᱼᱟ ᱟᱫᱚ ᱞᱟᱹᱭ ᱧᱚᱜ ᱞᱮᱠᱷᱟᱱ ᱵᱤᱱ ᱟᱹᱰᱤᱜᱮ ᱱᱟᱯᱟᱭ ᱠᱚᱜᱼᱟ᱾
ᱟᱪᱪᱷᱟ ᱜᱚᱝᱠᱮ᱾ ᱮᱸ ᱟᱯᱮ ᱟᱛᱩ ᱠᱚᱨᱮᱱ ᱢᱟᱹᱭ ᱵᱟᱹᱵᱩ ᱛᱟᱠᱚ ᱪᱤᱠᱟ ᱠᱚ ᱯᱟᱲᱦᱟᱜ ᱠᱟᱱᱟ?
ᱟᱹᱰᱤ ᱱᱟᱯᱟᱭ ᱜᱮ ᱟᱫᱚ ᱱᱟᱯᱟᱭ ᱫᱚ ᱱᱟᱯᱟᱭ ᱜᱮᱭᱟ ᱮᱱᱛᱮ ᱨᱮᱦᱚᱸ ᱢᱟᱱᱮ ᱪᱮᱫ ᱞᱤᱧ ᱞᱟᱹᱭᱟ ᱮᱸ ᱤᱥᱠᱩᱞ ᱠᱚᱫᱚ ᱠᱟᱹᱴᱤᱡ ᱥᱟᱺᱜᱤᱧ ᱧᱚᱜ ᱜᱮᱭᱟ ᱟᱫᱚ ᱚᱱᱟ ᱠᱷᱟᱹᱛᱤᱨ ᱛᱮ ᱮᱴᱠᱮᱴᱚᱬᱮ ᱠᱟᱹᱴᱤᱡ ᱦᱩᱭᱩᱜ ᱠᱟᱱ ᱛᱟᱠᱚᱣᱟ᱾ ᱵᱟᱝ ᱫᱚ ᱵᱟᱝᱟ ᱟᱫᱚ ᱚᱞ ᱯᱟᱲᱦᱟᱣ ᱠᱚᱢᱟ ᱚᱱᱠᱟ ᱱᱟᱯᱟᱭ ᱜᱮ᱾ ᱧᱮᱞᱮᱜ ᱠᱚᱣᱟᱞᱤᱧ ᱴᱤᱭᱩᱥᱤᱱᱤ ᱠᱚᱠᱚ ᱪᱟᱞᱟᱜ ᱠᱟᱱᱟ ᱦᱤᱡᱩᱜ ᱠᱟᱱᱟ ᱟᱹᱰᱤ ᱱᱟᱯᱟᱭ ᱜᱮ᱾ ᱟᱫᱚ ᱟᱹᱵᱤᱱ ᱥᱮᱫ ᱫᱚ?
ᱦᱳᱭ ᱜᱚᱝᱠᱮ ᱟᱞᱮ ᱥᱮᱫ ᱦᱚᱸ ᱱᱚᱝᱠᱟ ᱜᱮ ᱟᱹᱰᱤ ᱱᱟᱯᱟᱭ ᱜᱮ ᱢᱟᱹᱭ ᱵᱟᱹᱵᱩ᱾
ᱟᱫᱚ ᱜᱚᱢᱠᱮ ᱠᱷᱟᱨᱟᱯ ᱫᱚ ᱠᱟᱹᱴᱤᱡ ᱱᱚᱜᱼᱚᱭ ᱱᱚᱣᱟᱴᱟᱜ ᱞᱤᱧ ᱵᱩᱡᱷᱟᱹᱣᱮᱫᱼᱟ ᱟᱞᱮ ᱥᱮᱫ ᱢᱟ ᱚᱝᱠᱟ ᱢᱟ ᱦᱟᱸᱜ ᱚᱞᱪᱤᱠᱤ ᱤᱥᱠᱩᱞ ᱢᱟ ᱱᱟᱦᱟᱸᱜ ᱵᱟᱹᱱᱩᱜᱼᱟ ᱟᱹᱰᱤ ᱥᱟᱺᱜᱤᱧ ᱧᱚᱜ ᱜᱮᱭᱟ ᱠᱟᱹᱴᱤᱡ᱾ ᱟᱫᱚ ᱠᱟᱹᱴᱤᱡ ᱠᱷᱚᱱᱟᱜ ᱫᱚ ᱱᱟᱦᱟᱜ ᱵᱟᱝᱠᱚ ᱥᱮᱱ ᱫᱟᱲᱮᱭᱟᱜ ᱠᱟᱱᱟ ᱫᱤᱠᱤ ᱮᱱᱛᱮ ᱨᱮᱦᱚᱸ ᱠᱟᱹᱴᱤᱡ ᱜᱮᱭᱟᱱ ᱠᱟᱛᱮᱫ ᱡᱩᱫᱤ ᱠᱚ ᱥᱮᱱ ᱧᱚᱜᱚᱜ ᱠᱷᱟᱱ᱾
ᱦᱳᱭ ᱜᱚᱝᱠᱮ ᱦᱳᱭ ᱦᱳᱭ᱾
ᱟᱫᱚ ᱦᱚᱯᱚᱱ ᱠᱷᱚᱱᱟᱜ ᱜᱮ, ᱦᱚᱯᱚᱱ ᱠᱷᱚᱱᱟᱜ ᱜᱮ ᱚᱞᱪᱤᱠᱤ ᱛᱮᱠᱚ ᱚᱞᱚᱜ ᱞᱮᱱᱠᱷᱟᱱ ᱟᱹᱰᱤᱜᱮ ᱱᱟᱯᱟᱭ ᱠᱚᱜ-ᱟ᱾ ᱟᱵᱚᱣᱟᱜ ᱢᱟ ᱟᱹᱰᱤ ᱛᱟᱭᱱᱚᱢ ᱨᱮᱜᱮ ᱵᱚᱱ ᱫᱚᱦᱚ ᱦᱚᱴᱚᱠᱟᱜ ᱠᱟᱱᱟ᱾
ᱦᱳᱭ ᱦᱳᱭ ᱦᱳᱭ ᱢᱮᱱᱠᱷᱟᱱ ᱱᱚᱣᱟ ᱡᱮ ᱟᱵᱚᱣᱟᱜ ᱚᱞ ᱪᱤᱠᱤ ᱾ ᱮᱸ ᱴᱷᱤᱠ ᱜᱮᱭᱟ ᱢᱮᱱ ᱞᱟᱦᱟᱭ ᱫᱟᱵᱚᱱ ᱢᱮᱱᱠᱷᱟᱱ ᱥᱩᱫᱩ ᱚᱞᱪᱤᱠᱤ ᱵᱚᱱ ᱯᱟᱲᱦᱟᱣ ᱞᱮᱱᱠᱷᱟᱱ ᱦᱚᱸ ᱵᱟᱝ ᱦᱩᱭᱩᱜ ᱠᱟᱱᱟ᱾ ᱟᱵᱩ ᱫᱚ ᱡᱚᱛᱚ ᱥᱮᱠᱴᱟᱨ ᱨᱮᱜᱮ ᱪᱟᱞᱟᱜ ᱫᱚᱨᱠᱟᱨ ᱠᱟᱱᱟ ᱟᱵᱚᱣᱟᱜ ᱥᱚᱢᱟᱡᱽ ᱞᱟᱦᱟ ᱞᱟᱹᱜᱤᱫ ᱫᱚ᱾ ᱢᱮᱱᱠᱷᱟᱱ ᱥᱩᱫᱷᱩ ᱚᱞᱪᱤᱠᱤ ᱵᱚᱱ ᱯᱟᱲᱦᱟᱣ ᱞᱮᱱᱠᱷᱟᱱ ᱫᱚ ᱟᱵᱚ ᱫᱚ ᱠᱷᱟᱹᱞᱤ ᱱᱚᱣᱟ ᱴᱤᱪᱤᱝ ᱞᱟᱭᱤᱱ ᱜᱮᱵᱚᱱ ᱪᱟᱞᱟᱣ ᱫᱟᱲᱮᱭᱟᱜ ᱠᱟᱱᱟ᱾ ᱮ ᱤᱱᱟᱹ ᱪᱷᱟᱰᱟ ᱠᱟᱛᱮᱜ ᱡᱚᱫᱤ ᱟᱵᱚ ᱢᱟᱱᱮ ᱵᱷᱟᱜᱤ ᱵᱷᱟᱜᱤ ᱚᱱᱠᱟᱱ ᱤᱧᱡᱤᱱᱤᱭᱟᱨ ᱵᱚᱱ ᱵᱮᱱᱟᱜᱼᱟ, ᱰᱚᱠᱴᱟᱨ ᱵᱚᱱ ᱵᱮᱱᱟᱜᱼᱟ᱾ ᱥᱟᱭᱮᱱᱴᱤᱥ ᱵᱚᱱ ᱵᱮᱱᱟᱜᱼᱟ, ᱥᱮ ᱟᱨᱚ ᱚᱱᱠᱟᱱ ᱥᱮ ᱤᱭᱩ ᱯᱤᱥ ᱥᱤ ᱨᱮ ᱮᱢᱛᱮᱫ ᱟᱭ ᱯᱤ ᱮᱥ ᱟᱭ ᱮ ᱮᱥ ᱵᱚᱱ ᱵᱮᱱᱟᱜᱼᱟ᱾ ᱦᱳᱭᱥᱮ, ᱛᱟᱦᱞᱮ ᱟᱵᱚᱣᱟᱜ ᱥᱚᱢᱟᱡ ᱫᱚ ᱞᱟᱦᱟ ᱛᱮᱫᱚ ᱚᱠᱚᱭ ᱦᱚᱸ ᱵᱟᱭ ᱵᱟᱧᱪᱟᱣ ᱫᱟᱲᱮᱭᱟᱜᱼᱟ᱾
ᱦᱩᱸ ᱱᱚᱣᱟ ᱦᱚᱸ ᱟᱹᱰᱤ ᱱᱟᱯᱟᱭ ᱠᱟᱛᱷᱟ ᱜᱮᱵᱤᱱ ᱞᱟᱹᱭ ᱠᱮᱫᱼᱟ ᱟᱫᱚ ᱟᱹᱰᱤ ᱨᱟᱹᱥ ᱪᱤᱧ ᱵᱩᱡᱷᱟᱹᱣ ᱠᱮᱫᱼᱟ ᱱᱚᱣᱟ ᱠᱟᱛᱷᱟ ᱟᱸᱡᱚᱢ ᱠᱟᱛᱮᱫ, ᱱᱚᱣᱟ ᱠᱟᱛᱷᱟ ᱠᱚᱫᱚ ᱫᱚ ᱟᱹᱰᱤ ᱠᱚᱢ ᱜᱮ ᱟᱸᱡᱚᱢᱚᱜᱼᱟ᱾
ᱦᱳᱭ ᱛᱚ ᱜᱚᱝᱠᱮ ᱱᱚᱝᱠᱟ ᱠᱟᱱᱟ ᱡᱩᱫᱤ ᱟᱵᱩ ᱥᱩᱫᱩ ᱚᱞᱪᱤᱠᱤ ᱵᱚᱱ ᱞᱟᱦᱟᱭᱟ ᱥᱮ᱾ ᱤᱧ ᱦᱚᱧ ᱪᱟᱹᱭ ᱠᱟᱱᱟ ᱡᱮ ᱚᱞᱪᱤᱠᱤ ᱞᱟᱦᱟᱜ ᱢᱟ, ᱟᱨ ᱱᱚᱣᱟ ᱦᱚᱧ ᱟᱴᱵᱤ ᱚᱱᱩᱥᱩᱪᱤ ᱨᱮ ᱢᱮᱱᱫᱚ ᱥᱚᱝᱵᱤᱫᱷᱟᱱ ᱨᱮᱭᱟᱜ ᱨᱮ ᱥᱮᱞᱮᱫ ᱠᱟᱱᱟ ᱱᱤᱭᱟᱹ ᱜᱚᱨᱚᱵᱽ ᱨᱮᱱᱟᱜ ᱫᱚ ᱟᱫᱚ ᱪᱮᱫ ᱦᱚᱸ ᱵᱟᱝ ᱠᱟᱱᱟ᱾
ᱪᱮᱫ ᱦᱚᱸ ᱵᱟᱝ ᱠᱟᱱᱟ᱾
ᱦᱳᱭ ᱛᱚ ᱱᱤᱭᱟᱹ ᱚᱠᱛᱚ ᱡᱟᱦᱟᱱ ᱡᱤᱱᱤᱥ ᱜᱮ ᱥᱟᱵ ᱠᱟᱜ ᱢᱮ ᱜᱚᱢᱠᱮ ᱦᱮᱸ ᱟᱵᱚ ᱱᱚᱣᱟ ᱫᱩ ᱦᱟᱡᱟᱨ ᱛᱤᱱᱟᱹᱜ ᱥᱟᱞᱨᱮ ᱦᱩᱭᱩᱜ ᱠᱟᱱᱟ ᱫᱩ ᱦᱟᱡᱟᱨ ᱛᱤᱱ ᱥᱟᱞᱨᱮ᱾ ᱦᱳᱭᱥᱮ, ᱫᱩ ᱦᱟᱡᱟᱨ ᱛᱤᱱ ᱟᱨ ᱱᱤᱛᱳ ᱪᱟᱞᱟᱜ ᱠᱟᱱᱟ᱾ ᱪᱷᱟᱵᱤᱥ ᱢᱟᱱᱮ ᱛᱮᱭᱤᱥ ᱵᱚᱪᱷᱚᱨ ᱦᱩᱭᱩᱜ ᱠᱟᱱᱟ᱾ ᱛᱚ ᱛᱮᱭᱤᱥ ᱵᱚᱪᱷᱚᱨ ᱨᱮ ᱡᱟᱦᱟᱸ ᱛᱤᱱᱟᱹᱜ ᱞᱟᱦᱟᱣ ᱟᱠᱟᱱᱟ ᱟᱭᱢᱟ ᱞᱟᱦᱟᱣ ᱟᱠᱟᱱᱟ ᱜᱚᱝᱠᱮ᱾ ᱟᱢ ᱡᱩᱚᱫᱤ ᱛᱷᱚᱲᱟ ᱱᱟᱜᱟᱢ ᱚᱴᱟᱜ ᱠᱟᱛᱮᱢ ᱧᱮᱞᱟ ᱵᱟᱝᱞᱟ ᱵᱷᱟᱥᱟ ᱮᱠᱥᱚ ᱵᱚᱪᱷᱚᱨ ᱦᱩᱭᱩᱜ ᱮᱠᱥᱚ ᱵᱚᱪᱷᱚᱨ ᱪᱮᱛᱟᱱ᱾
ᱦᱩᱭᱩᱜ ᱠᱟᱱ ᱜᱮᱭᱟ᱾
ᱛᱚ ᱦᱮᱸ ᱛᱚᱵᱮ ᱮᱠᱥᱚ ᱵᱚᱪᱷᱚᱨ ᱪᱮᱛᱟᱱ ᱦᱩᱭᱩᱜ ᱠᱟᱱᱟ ᱚᱱᱟ ᱠᱷᱟᱹᱛᱤᱨ ᱛᱮ ᱱᱤᱱᱟᱹᱜ ᱫᱤᱱ ᱱᱤᱝᱠᱟ ᱦᱮᱜ ᱠᱟᱱᱟ᱾ ᱟᱫᱚ ᱟᱵᱚᱣᱟᱜ ᱥᱟᱱᱛᱟᱞᱤ ᱡᱚᱫᱤ ᱮᱠᱥᱚ ᱵᱚᱪᱷᱚᱨ ᱦᱩᱭᱩᱜᱼᱟ ᱛᱚᱵᱮ ᱚᱟᱨᱮ ᱪᱟᱞᱟᱜ ᱵᱩᱡ ᱫᱟᱲᱮᱭᱟᱜ ᱠᱟᱱᱟᱢ᱾ ᱦᱳᱭ ᱛᱚ ᱡᱟᱦᱟᱱ ᱡᱤᱱᱤᱥ ᱠᱤ ᱡᱟᱦᱟᱱ ᱡᱤᱱᱤᱥ ᱜᱮ ᱵᱟᱹᱭ ᱵᱟᱹᱭᱛᱮ ᱞᱟᱦᱟ ᱞᱮᱱᱠᱷᱟᱱ
ᱟᱹᱰᱤ ᱜᱮ ᱱᱟᱯᱟᱭ ᱦᱸ ᱟᱹᱰᱤ ᱜᱮ ᱱᱟᱯᱟᱭᱚᱜᱼᱟ᱾ ᱥᱮ ᱟᱹᱰᱤ ᱫᱤᱱ ᱜᱮ ᱴᱤᱠᱟᱹᱜᱼᱟ ᱥᱮ ᱴᱤᱠᱟᱹᱜᱼᱟ ᱡᱟᱭᱡᱩᱜᱽ ᱚᱱᱠᱟ ᱜᱮ ᱛᱟᱦᱮᱱᱟ᱾
ᱦᱳᱭ ᱟᱨ ᱦᱚᱴ ᱠᱚᱨᱮ ᱞᱟᱜᱟᱣ ᱞᱮᱱᱠᱷᱟᱱ ᱥᱮ ᱟᱵᱟᱨ ᱦᱚᱴ ᱠᱚᱨᱮᱜᱮ ᱧᱩᱨᱦᱟᱹᱜᱼᱟ᱾ ᱦᱳᱭᱥᱮ ᱠᱟᱱᱟ ᱥᱮ ᱱᱚᱣᱟ, ᱦᱮᱸ ᱛᱚ ᱚᱱᱟ ᱠᱷᱟᱹᱛᱤᱨ ᱠᱷᱟᱹᱛᱤᱨ ᱛᱮ ᱵᱟᱹᱵᱩ ᱛᱟᱲᱟᱦᱩᱚᱜᱼᱟ᱾ ᱥᱳᱢᱳᱭ ᱨᱮ ᱥᱩᱡᱳᱜᱽ ᱨᱮ ᱚᱠᱟᱨᱮ ᱠᱩᱰᱩᱞ ᱢᱟᱨᱟᱣ ᱦᱩᱭᱩᱜᱼᱟ ᱚᱱᱠᱟ ᱵᱚᱱ ᱢᱟᱨᱟᱣᱟ᱾ ᱟᱵᱚᱣᱟᱜ ᱢᱩᱞ ᱩᱫᱽᱫᱮᱥᱥᱚ ᱠᱟᱱᱟ᱾ ᱟᱵᱚᱣᱟᱜ ᱢᱩᱞ ᱩᱫᱽᱫᱮᱥᱥᱚ ᱠᱟᱱᱟ ᱟᱵᱚ ᱥᱟᱱᱛᱟᱞ ᱥᱚᱢᱟᱡ ᱞᱟᱦᱟ᱾
ᱦᱮᱸ
ᱥᱩᱫᱩ ᱪᱤᱠᱤ ᱫᱚ ᱵᱟᱝ ᱥᱟᱱᱛᱟᱲ ᱥᱚᱢᱟᱡᱽ ᱞᱟᱦᱟ ᱟᱨ ᱟᱵᱚ ᱥᱟᱱᱛᱟᱲ ᱦᱚᱯᱚᱱ ᱞᱟᱦᱟ᱾
ᱟᱫᱚ ᱜᱚᱝᱠᱮ ᱥᱟᱱᱛᱟᱲ ᱥᱚᱢᱟᱡᱽ ᱢᱟᱵᱚᱱ ᱞᱟᱦᱟᱭᱟ ᱟᱹᱵᱤᱱ ᱢᱟᱵᱤᱱ ᱞᱟᱹᱭ ᱠᱮᱫᱟ ᱢᱮᱱᱠᱷᱟᱱ ᱚᱱᱠᱟᱱ ᱡᱤᱱᱤᱥ ᱠᱚᱦᱚᱸ ᱱᱤᱛᱚᱜ ᱟᱵᱚᱣᱟᱜ ᱥᱚᱢᱟᱡᱽ ᱨᱮ ᱦᱩᱭᱩᱜ ᱠᱟᱱᱟ ᱡᱟᱦᱟᱸ ᱫᱚ ᱠᱟᱹᱴᱤᱡ ᱟᱵᱚᱣᱟᱜ ᱧᱮᱞ ᱫᱚᱨᱠᱟᱨ ᱡᱮᱢᱚᱱ ᱱᱚᱜᱼᱚᱭ ᱟᱹᱰᱤ ᱡᱟᱭᱜᱟ ᱨᱮᱜᱮ ᱯᱨᱳᱜᱨᱟᱢ ᱠᱚ ᱦᱩᱭᱩᱜ ᱠᱟᱱᱟ ᱡᱟᱦᱟᱸ ᱫᱚ ᱪᱷᱟᱹᱯᱲᱤ ᱯᱨᱳᱜᱨᱟᱢ ᱢᱮᱱᱛᱮ ᱛᱮ ᱟᱹᱰᱤ ᱦᱚᱲ ᱜᱮᱠᱚ ᱵᱟᱰᱟᱭᱟ, ᱟᱫᱚ ᱚᱱᱟ ᱚᱱᱟᱛᱮ ᱠᱟᱹᱴᱤᱡ ᱡᱟᱦᱟᱱᱟᱜ ᱵᱤᱱ ᱞᱟᱹᱭ ᱧᱚᱜ ᱞᱮᱠᱷᱟᱱ ᱟᱨᱦᱚᱸ ᱟᱹᱰᱤ ᱱᱟᱯᱟᱭ ᱥᱮ ᱟᱹᱰᱤ ᱨᱟᱹᱥᱠᱟᱹ ᱞᱤᱧ ᱟᱹᱭᱠᱟᱹᱣ ᱠᱮᱭᱟ᱾
ᱟᱫᱚ ᱟᱹᱰᱤ ᱡᱟᱭᱜᱟ ᱨᱮᱦᱚᱸ ᱱᱚᱜᱼᱚᱭ ᱡᱮᱢᱚᱱ ᱥᱩᱨ ᱨᱮ ᱦᱩᱞ ᱢᱟᱦᱟ ᱯᱟᱨᱚᱢᱮᱱᱟ ᱦᱩᱞ ᱢᱟᱦᱟ ᱩᱯᱚᱞᱚᱠᱠᱷᱮ ᱦᱚᱸ ᱯᱨᱳᱜᱨᱟᱢ ᱠᱚᱠᱚ ᱠᱚᱨᱟᱣ ᱠᱮᱫᱼᱟ ᱚᱱᱟ ᱵᱟᱨᱮᱛᱮ ᱛᱮ ᱠᱟᱹᱴᱤᱡ ᱡᱟᱦᱟᱱᱟᱜ ᱵᱤᱱ ᱞᱟᱹᱭ ᱧᱚᱜ ᱞᱮᱠᱷᱟᱱ ᱚᱱᱟ ᱦᱚᱸ ᱟᱹᱰᱤ ᱨᱟᱹᱥᱠᱟᱹ ᱞᱤᱧ ᱵᱩᱡᱷᱟᱹᱣ ᱠᱮᱭᱟ᱾
ᱦᱳᱭ ᱜᱚᱝᱠᱮ ᱟᱢ ᱡᱟᱦᱟᱸᱟᱢ ᱢᱮᱱᱠᱟ ᱡᱮ ᱯᱨᱳᱜᱨᱟᱢ ᱵᱚᱱ ᱦᱩᱭ ᱦᱚᱪᱚᱭᱫᱟ ᱟᱵᱚᱣᱟᱜ ᱥᱟᱱᱛᱟᱞ ᱥᱚᱢᱟᱡᱽ ᱞᱚᱴᱚᱢᱚᱜ ᱠᱟᱱᱟ ᱦᱮᱸ ᱢᱟᱱᱟᱣ ᱠᱤᱫᱟᱹᱧ ᱱᱚᱣᱟ ᱢᱤᱫᱴᱮᱱ ᱫᱤᱠ ᱠᱟᱱ ᱜᱮᱭᱟ ᱛᱚ ᱜᱚᱝᱠᱮ ᱱᱚᱣᱟ ᱫᱚ ᱯᱩᱨᱟᱹᱯᱩᱨᱤ ᱫᱤᱠ ᱫᱚ ᱵᱟᱝ ᱠᱟᱱᱟ ᱡᱮ ᱱᱚᱣᱟᱢ ᱧᱮᱞ ᱞᱮᱠᱷᱟᱱ ᱥᱩᱫᱩ ᱱᱚᱣᱟ ᱚᱨᱠᱮᱥᱴᱨᱟ ᱪᱷᱟᱯᱨᱤ ᱯᱨᱳᱜᱨᱟᱢ ᱥᱩᱫᱷᱩ ᱥᱟᱱᱛᱟᱲ ᱫᱚ ᱵᱟᱝ ᱮᱴᱟᱜ ᱡᱟᱹᱛ ᱠᱚ ᱦᱚᱸᱚᱸ ᱢᱮᱱᱟᱜ ᱛᱟᱠᱚ ᱜᱮᱭᱟ ᱩᱱᱠᱩ ᱩᱱᱠᱩᱣᱟᱜ ᱦᱚᱸ ᱦᱩᱭᱩᱜ ᱠᱟᱱ ᱜᱮᱭᱟ ᱩᱱᱠᱩ ᱦᱚᱸᱠᱚ ᱱᱚᱥᱴᱚᱜ ᱠᱟᱱᱟ ᱟᱸᱡᱚᱢ ᱞᱮᱢ ᱜᱚᱢᱠᱮ ᱤᱧᱟᱹᱜ ᱦᱳᱭ ᱜᱚᱢᱠᱮ ᱤᱧᱟᱹᱜ ᱯᱩᱨᱟᱹ ᱠᱟᱛᱷᱟ ᱟᱸᱡᱚᱢ ᱦᱚᱪᱚᱭᱛᱤᱧᱢᱮ ᱦᱳᱭ ᱡᱟᱦᱟᱸ ᱱᱚᱣᱟ ᱯᱨᱳᱜᱨᱟᱢ ᱦᱩᱭᱩᱜ ᱠᱟᱱᱟ ᱱᱚᱟᱨ ᱨᱮ ᱠᱤᱱᱛᱩ ᱟᱵᱚ ᱵᱚᱱ ᱢᱮᱱ ᱫᱟᱲᱮᱭᱟᱜᱼᱟ ᱡᱮ ᱠᱤᱪᱷᱩ ᱦᱚᱲᱟᱜ ᱫᱚ ᱯᱨᱚᱯᱷᱤᱴ ᱦᱩᱭᱩᱜ ᱠᱟᱱᱟ ᱟᱨ ᱠᱤᱪᱷᱩ ᱟᱨ ᱟᱵᱚ ᱡᱟᱦᱟᱸᱭ ᱫᱚᱨᱥᱚᱠ ᱵᱚᱱ ᱛᱟᱦᱮᱱ ᱠᱟᱱᱟ ᱟᱨ ᱩᱱᱠᱩ ᱩᱱᱣᱟᱜ ᱦᱚᱸ ᱴᱷᱤᱠ ᱜᱮ ᱢᱚᱴᱟᱢᱩᱴᱤ ᱢᱮᱱᱠᱷᱟᱱ ᱡᱟᱦᱟᱸᱭ ᱩᱱᱠᱩ ᱟᱵᱚᱨᱮᱱ ᱢᱟᱹᱭ ᱵᱟᱹᱵᱩ ᱛᱟᱠᱚ ᱠᱟᱹᱴᱤᱡ ᱠᱟᱹᱴᱤᱡ ᱠᱚ ᱛᱟᱦᱮᱱ ᱠᱟᱱᱟ᱾ ᱩᱱᱠᱩ ᱫᱚ ᱟᱹᱰᱤ ᱢᱟᱱᱮ ᱟᱠᱚᱣᱟᱜ ᱵᱷᱚᱵᱤᱥᱚᱛ ᱟᱠᱚ ᱛᱮᱜᱮ ᱠᱚ ᱢᱟᱱᱮ ᱠᱚ ᱨᱟᱹᱯᱩᱫ ᱫᱟ ᱢᱮᱱᱫᱚ ᱥᱚᱴᱷᱤᱠ ᱨᱟᱥᱛᱟ ᱵᱚᱠᱚ
ᱡᱚᱛᱚ ᱞᱤᱧ ᱞᱟᱹᱭ ᱦᱚᱪᱚᱭᱮᱫ ᱠᱟᱨᱚᱱ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱜᱮᱛᱚ ᱟᱵᱚᱨᱮᱱ ᱵᱷᱚᱵᱤᱥᱚᱛ ᱫᱚ ᱡᱟᱦᱟᱸ ᱛᱤᱥ ᱫᱚ ᱩᱱ
ᱦᱳᱭ ᱜᱚᱢᱠᱮ ᱟᱫᱚ ᱦᱳᱭ ᱜᱚᱝᱠᱮ ᱟᱫᱚ ᱯᱩᱨᱟᱹ ᱠᱟᱛᱷᱟ ᱵᱮᱱ ᱟᱸᱡᱚᱢ ᱞᱮᱠᱷᱟᱱ ᱛᱟᱦᱚᱞᱮ ᱦᱟᱸᱜ ᱱᱚᱣᱟ ᱠᱟᱛᱷᱟ ᱵᱟᱵᱮᱱ ᱨᱟᱠᱟᱵᱟ ᱦᱟᱸᱜ ᱟᱫᱚ ᱱᱚᱝᱠᱟ ᱦᱩᱭᱩᱜ ᱠᱟᱱᱟ ᱡᱮ
ᱟᱹᱞᱤᱧ ᱦᱚᱸ ᱛᱟᱞᱟᱨᱮ ᱛᱟᱞᱟ ᱨᱮᱫᱚ ᱞᱟᱹᱭ ᱤᱫᱤ ᱫᱚᱨᱼᱼ
ᱦᱳᱭ ᱚᱵᱚᱥᱥᱚᱭ ᱚᱵᱚᱥᱥᱚᱭ ᱚᱵᱚᱥᱥᱚᱭ ᱚᱵᱚᱥᱥᱚᱭ ᱟᱫᱚ ᱱᱚᱝᱠᱟ ᱠᱟᱱᱟ ᱡᱮ ᱟᱵᱚᱨᱮᱱ ᱢᱟᱹᱭ ᱵᱟᱹᱵᱩ ᱛᱟᱠᱚ ᱢᱟᱱᱮ ᱮᱠᱷᱚᱱᱳ ᱯᱚᱨᱡᱚᱱᱛᱚ ᱡᱟᱦᱟᱸᱭ ᱜᱮ ᱧᱮᱞᱟᱢ ᱦᱟᱸᱜ ᱪᱷᱟᱯᱚᱞ ᱪᱷᱟᱹᱯᱞᱤ ᱯᱨᱳᱜᱨᱟᱢ ᱠᱚ ᱪᱟᱞᱟᱜ ᱠᱟᱱᱟ ᱾ ᱚᱱᱠᱟᱱ ᱚᱲᱟᱜ ᱨᱮᱱ ᱢᱟᱹᱭ ᱵᱟᱹᱵᱩ ᱛᱟᱠᱚ ᱠᱚ ᱪᱟᱞᱟᱜ ᱠᱟᱱᱟ ᱡᱟᱦᱟᱸ ᱫᱚ ᱥᱤᱠᱟᱨ ᱚᱵᱷᱟᱵᱽ ᱢᱮᱱᱟᱜ ᱠᱟᱫᱟ᱾
ᱦᱮᱸ
ᱥᱮ ᱚᱱᱠᱟᱱ ᱯᱚᱨᱤᱵᱚᱥ ᱠᱷᱚᱡ ᱠᱚ ᱵᱤᱞᱚᱝ ᱫᱟ ᱥᱮ ᱚᱱᱠᱟᱱ ᱚᱲᱟᱜ ᱠᱷᱚᱱ ᱠᱚ ᱵᱤᱞᱚᱝ ᱫᱟ ᱡᱟᱦᱟᱸ ᱨᱮᱫᱚ ᱥᱤᱠᱷᱱᱟᱹᱛ ᱨᱮᱭᱟᱜ ᱟᱞᱚ ᱫᱚ ᱵᱟᱹᱱᱩᱜ ᱠᱟᱫᱟ ᱾
ᱵᱟᱹᱱᱩᱜ ᱟᱠᱟᱫᱟ᱾
ᱦᱳᱭ ᱟᱨ ᱡᱮᱦᱮᱛᱩ ᱟᱵᱚ ᱥᱟᱱᱛᱟᱲ ᱥᱚᱢᱟᱡᱽ ᱨᱮ ᱥᱤᱠᱠᱷᱟ ᱨᱮᱱᱟᱜ ᱦᱟᱨ ᱠᱚᱢ ᱜᱮᱭᱟ ᱛᱚ ᱚᱱᱟ ᱠᱷᱟᱹᱛᱤᱨ ᱛᱮ ᱟᱵᱚ ᱡᱮᱢᱚᱱ ᱟᱞᱮ ᱞᱮ ᱪᱮᱥᱴᱟ ᱠᱟᱫᱟ ᱟᱞᱮ ᱢᱤᱫᱴᱮᱱ ᱟᱞᱮ ᱫᱚ ᱵᱟᱝ ᱤᱧ ᱵᱟᱵᱟ ᱛᱟᱠᱚ ᱠᱚ ᱪᱮᱥᱴᱟ ᱠᱟᱫᱟ ᱡᱟᱦᱟᱸ ᱟᱞᱮ ᱫᱚ ᱱᱚᱣᱟ ᱫᱚ ᱥᱮᱠᱮᱱᱰ ᱵᱮᱪ ᱠᱟᱱᱟ ᱤᱧ ᱵᱟᱵᱟ ᱛᱟᱠᱚ ᱡᱟᱦᱟᱸ ᱠᱚ ᱪᱮᱥᱴᱟ ᱞᱮᱫᱟ ᱛᱚ ᱤᱧ ᱵᱟᱵᱟ ᱛᱟᱠᱚ ᱚᱠᱛᱚ ᱨᱮ ᱤᱧ ᱵᱟᱵᱟ ᱛᱟᱠᱚ ᱡᱟᱦᱟᱸ ᱞᱮᱠᱟᱠᱚ ᱯᱟᱲᱦᱟᱣ ᱞᱮᱱᱟ ᱴᱮᱱᱮ ᱴᱩᱱᱮ ᱛᱚ ᱩᱱᱠᱩ ᱯᱚᱨ ᱟᱞᱮ ᱟᱛᱩᱨᱮ ᱢᱚᱴᱟᱢᱩᱴᱤ ᱛᱤᱱ ᱵᱚᱪᱷᱚᱨ ᱫᱷᱚᱨᱮ ᱠᱳᱱᱳ ᱜᱤᱫᱽᱨᱟᱹ ᱜᱮ ᱵᱟᱹ ᱯᱟᱲᱦᱟᱣ ᱠᱟᱱᱟ ᱛᱚ ᱩᱱᱠᱩ ᱪᱮᱫ ᱠᱚ ᱪᱮᱠᱟ ᱠᱮᱫᱟ ᱟᱞᱮ ᱟᱛᱳ ᱨᱮᱱᱟᱜ ᱠᱞᱟᱵᱽ ᱨᱮ ᱜᱤᱫᱽᱨᱟᱹ ᱯᱟᱲᱦᱟᱣ ᱠᱚ ᱞᱟᱜᱟᱣᱮ ᱮᱱᱟ
ᱦᱮᱸ
ᱛᱚ ᱜᱤᱫᱽᱨᱟᱹ ᱯᱟᱲᱦᱟᱣ ᱠᱚ ᱞᱟᱜᱟᱣᱱᱟ ᱱᱤᱝᱠᱟ ᱠᱟᱛᱮᱫ ᱱᱤᱛᱚᱜ ᱦᱚᱸ ᱟᱞᱮ ᱜᱤᱫᱽᱨᱟᱹᱞᱮ ᱯᱟᱲᱦᱟᱣ ᱮᱫ ᱠᱚᱣᱟ ᱤᱧ ᱵᱟᱵᱟ ᱛᱟᱠᱚ ᱠᱚ ᱨᱤᱴᱟᱨ ᱮᱱᱟ ᱱᱤᱛᱚᱜ ᱟᱞᱮ ᱜᱤᱫᱽᱨᱟᱹᱞ ᱞᱮ ᱯᱟᱲᱦᱟᱣᱮᱫ ᱠᱚᱣᱟ ᱩᱱᱠᱩ ᱜᱤᱫᱽᱨᱟᱹ ᱟᱨ ᱱᱤᱛᱚᱜ ᱟᱞᱮ ᱟᱞᱮ ᱟᱹᱛᱩ ᱨᱮᱱᱟᱜ ᱥᱤᱠᱠᱷᱟᱟᱦᱟᱨᱳᱭᱜ ᱠᱟᱱᱟ ᱱᱟᱭᱤᱱᱴᱤ ᱱᱟᱭᱤᱱ ᱯᱚᱭᱮᱱᱴ ᱱᱟᱭᱤᱱ ᱯᱟᱨᱥᱮᱱᱴ ᱾ ᱢᱮᱱᱫᱚ ᱟᱞᱮ ᱟᱛᱩ ᱨᱮᱱ ᱮᱠᱷᱚᱱ ᱢᱟᱹᱭ ᱵᱟᱹᱵᱩ ᱛᱟᱠᱚ ᱥᱠᱩᱞ ᱨᱮᱠᱚ ᱨᱮᱝᱠ ᱫᱟ
ᱦᱮᱸ
ᱛᱚ ᱡᱟᱦᱟᱸᱨᱮ ᱟᱞᱮ ᱥᱠᱩᱞ ᱨᱮᱱᱟᱜ ᱟᱞᱮ ᱟ ᱟᱹᱛᱩ ᱨᱮᱱᱟᱜ ᱥᱤᱠᱠᱷᱟ ᱦᱟᱟᱨᱴ ᱛᱟᱦᱮᱸ ᱠᱟᱱᱟ ᱡᱤᱨᱳ ᱯᱟᱨᱥᱮᱱ ᱟᱨ ᱱᱤᱛᱚᱜ ᱟᱞᱮ ᱟᱹᱛᱩ ᱨᱮᱱᱟᱜ ᱥᱤᱠᱠᱷᱟᱱᱤᱧ ᱞᱟᱹᱭᱟᱫ ᱢᱮ ᱱᱟᱭᱤᱱᱴᱤ ᱱᱟᱭᱤᱱᱴᱤ ᱱᱟᱭᱤᱱ ᱯᱟᱨᱮᱱ ᱯᱷᱮᱞ ᱜᱤᱫᱽᱨᱟᱹ ᱫᱚ ᱵᱟᱢ ᱧᱟᱢ ᱠᱚᱣᱟ ᱮᱠᱮᱱ ᱯᱷᱟᱥᱴ ᱰᱤᱵᱷᱤᱥᱚᱱ ᱯᱷᱟᱥᱴ ᱜᱤᱫᱽᱨᱟᱹᱢ ᱧᱟᱢ ᱠᱚᱣᱟ ᱠᱤᱪᱷᱩ ᱜᱤᱫᱽᱨᱟᱹ ᱫᱚ ᱮᱱᱦᱚᱸ ᱨᱮᱸᱜᱮᱡ ᱠᱟᱱ ᱜᱮᱭᱟ ᱠᱚ ᱛᱚ ᱱᱚᱝᱠᱟ᱾ ᱦᱩᱭᱩᱜ ᱠᱟᱱᱟ ᱡᱮ ᱟᱛᱩ ᱫᱚ ᱥᱮ ᱥᱚᱢᱟᱡᱽ ᱫᱚ ᱵᱟᱨᱦᱮ ᱨᱮᱱ ᱦᱚᱲ ᱦᱮᱡ ᱠᱟᱛᱮᱜ ᱫᱚ ᱵᱟᱭᱼᱼ ᱞᱟᱦᱟᱭ ᱛᱟᱢᱟ᱾ ᱦᱚᱲ ᱫᱚ ᱟᱹᱛᱩ ᱜᱤ ᱧᱮᱜ ᱼᱼ
ᱟᱹᱛᱩ ᱜᱮ ᱧᱮᱞ ᱦᱩᱭᱩᱜ ᱛᱟᱵᱚᱱᱟ ᱟᱨ ᱫᱤᱥᱚᱢ ᱨᱮᱱ ᱦᱚᱲ ᱫᱚ ᱫᱤᱥᱚᱢ ᱜᱮ ᱧᱮᱞ ᱦᱩᱭᱩᱜ ᱛᱟᱵᱚᱱᱟ ᱚᱱᱮ ᱜᱚᱝᱼᱼ ᱠᱮ ᱵᱟᱝ ᱠᱚ ᱞᱟᱹᱭᱟ ᱢᱟᱱᱮ ᱚᱲᱟᱜᱼᱼ ᱵᱚᱸᱜᱟ ᱫᱮᱵᱟᱼᱥᱮᱵᱟ ᱞᱮᱠᱷᱟᱱ ᱚᱲᱟᱜ ᱫᱩᱣᱟᱹᱨ ᱠᱚᱜᱮ ᱱᱟᱯᱟᱭᱚᱜ-ᱟ ᱟᱨ ᱫᱤᱥᱚᱢ ᱵᱚᱸᱜᱟ ᱜᱮᱨᱟᱢ ᱵᱚᱸᱜᱟ ᱫᱮᱵᱟᱼ ᱥᱮᱵᱽᱼᱼ ᱵᱟ ᱞᱮᱠᱷᱟᱱ ᱜᱮᱨᱟᱢ ᱱᱟᱯᱟᱭᱚᱜ-ᱟ ᱚᱱᱮ ᱚᱱᱠᱟᱱ ᱠᱟᱛᱷᱟ ᱠᱟᱱᱟ᱾
ᱦᱚᱭ ᱦᱚᱭ᱾ ᱛᱚ ᱜᱚᱝᱠᱮ ᱟᱞᱮ ᱦᱚᱸ ᱱᱚᱝᱠᱟ ᱥᱟᱵ ᱠᱟᱜ ᱢᱮ ᱧᱮᱞ ᱢᱮ ᱱᱤᱛᱚᱜ ᱫᱚ ᱟᱞᱮ ᱥᱮᱠᱮᱱ ᱥᱮᱠᱮᱱᱰ ᱫᱚ ᱵᱟᱝ ᱟᱞᱮ ᱫᱚ ᱢᱮᱱᱟᱜ ᱞᱮᱭᱟᱼᱼ ᱦᱮᱰ ᱵᱮᱪ ᱱᱤᱭᱟᱹ ᱞᱟᱦᱟ ᱨᱮ ᱤᱧ ᱵᱟᱵᱟ ᱛᱟᱹᱠᱩ ᱠᱚ ᱯᱟᱲᱦᱟᱣ ᱞᱮᱜ ᱠᱚᱣᱟ ᱚᱱᱟ ᱯᱚᱨ ᱠᱟᱠᱩ ᱛᱟᱹᱠᱩ᱾ ᱚᱱᱟ ᱯᱚᱨ ᱱᱤᱛᱚᱜ ᱫᱚ ᱟᱞᱮ ᱟᱫᱚ ᱟᱞᱮ ᱯᱚᱨ ᱦᱟᱸᱜ ᱡᱚᱠᱷᱚᱱ ᱟᱞᱮ ᱨᱮᱱ ᱢᱟᱹᱭ ᱵᱟᱹᱵᱩ ᱛᱟᱹᱠᱩ ᱠᱩ ᱦᱩᱭᱩᱜ-ᱟ ᱛᱚ ᱟᱞᱮ ᱦᱟᱸᱜ ᱩᱱᱠᱩᱞᱮ ᱯᱟᱲᱦᱟᱣᱮᱫ ᱠᱚᱣᱟ ᱦᱟᱸᱜ ᱛᱚ ᱟᱫᱚ ᱟᱞᱮ ᱠᱷᱚᱱ ᱟᱞᱮᱦᱚᱸ ᱡᱩᱫᱤ ᱡᱚᱵ ᱠᱚᱞᱮ ᱧᱟᱢ ᱞᱮᱠᱷᱟᱱ ᱡᱟᱦᱟᱸ ᱨᱮ ᱵᱟᱝ ᱡᱟᱦᱟᱸ ᱨᱮ ᱛᱚ ᱦᱟᱸᱜ ᱤᱱᱟᱹ ᱦᱟᱸᱜ ᱡᱟᱦᱟᱸᱭ ᱠᱚ ᱛᱟᱦᱮᱱ ᱠᱟᱱᱟ ᱢᱟᱱᱮ ᱟᱞᱮ ᱟᱛᱩ ᱨᱮᱱ ᱫᱚ ᱦᱚᱲ ᱥᱮ ᱚᱱᱠᱟ ᱢᱟᱹᱭ ᱵᱟᱹᱵᱩ ᱛᱟᱠᱚ ᱥᱮ ᱠᱚᱲᱟᱠᱩ ᱠᱩᱲᱤ ᱠᱚ ᱡᱚᱵ ᱫᱚᱠᱚ ᱧᱟᱢᱤᱫᱤᱭᱮᱫ ᱠᱟᱱ ᱛᱟᱞᱮ ᱜᱮᱭᱟ ᱾ ᱟᱨ ᱦᱚᱭ᱾ ᱟᱨ ᱱᱩᱝᱠᱟ ᱜᱮ ᱟᱨ ᱟᱞᱮ ᱫᱚᱞᱮ ᱪᱤᱥᱴᱟᱣ ᱠᱟᱫᱟ ᱡᱮ ᱵᱟᱨᱚ ᱠᱤᱞᱟᱥ ᱦᱟᱵᱤᱡ ᱫᱚᱼᱼ ᱚᱠᱚᱭ ᱦᱚᱸ ᱚ ᱥᱤᱠᱷ ᱢᱟᱱᱮ ᱚᱠᱚᱭ ᱦᱚᱸ ᱥᱤᱠᱠᱷᱟ ᱨᱮᱱᱟᱜ ᱚᱵᱷᱟᱵᱽ ᱥᱮ ᱡᱟᱦᱟᱸ ᱞᱮᱠᱟᱼᱼ ᱵᱟᱞᱮ ᱤᱭᱟᱹ ᱚᱪᱩᱣ ᱠᱚᱣᱟ ᱢᱮᱱᱠᱷᱟᱱ ᱤᱥᱠᱩᱞ ᱨᱮᱢᱟ ᱠᱚ ᱮᱢᱚᱜ ᱠᱟᱱ ᱜᱤ᱾ ᱮᱸ ᱯᱷᱨᱤ ᱛᱮ ᱯᱟᱲᱦᱟᱣ ᱢᱮᱱᱠᱷᱟᱱ ᱟᱞᱮ ᱦᱚᱸᱞᱮ ᱪᱮᱥᱴᱟ ᱭᱮᱫᱟ᱾ ᱟᱞᱮ ᱦᱚᱸᱞᱮ ᱪᱮᱥᱴᱟᱭ ᱫᱟ ᱡᱮ ᱵᱷᱟᱜᱤ ᱜᱟᱭᱤᱰ ᱞᱟᱭᱤᱱ ᱞᱮ ᱮᱢᱟ ᱠᱚ ᱢᱟ᱾ ᱢᱮᱱ ᱫᱚ ᱡᱟᱦᱟᱸ ᱵᱟᱝ ᱡᱟᱦᱟᱸ ᱞᱮᱠᱷᱟ ᱠᱟᱛᱮᱜ ᱜᱮ ᱵᱟᱨᱚ ᱠᱤᱞᱟᱥ ᱫᱚ ᱯᱟᱲᱦᱟᱣ ᱚᱪᱩᱭᱤ ᱢᱟ᱾ ᱠᱤᱱᱛᱩ ᱡᱟᱦᱟᱸ ᱱᱟᱜ ᱵᱟᱞᱮ ᱮᱢ ᱫᱟᱹᱲᱤᱣ ᱠᱩ ᱢᱮᱱᱠᱷᱟᱱ ᱥᱤᱠᱠᱷᱟ ᱫᱚᱞᱮ ᱮᱢ ᱫᱟᱹᱲᱤᱣ ᱠᱩᱢᱟ ᱱᱚᱜ-ᱚᱱᱟ ᱞᱮ ᱪᱮᱥᱴᱟᱭ ᱫᱟ ᱵᱚᱞᱮ᱾
ᱦᱮᱸ ᱦᱮᱸ ᱱᱚᱣᱟ ᱫᱚ ᱟᱹᱰᱤ ᱱᱟᱯᱟᱭ ᱠᱟᱛᱷᱟ ᱠᱟᱱ ᱜᱮᱭᱟ ᱜᱚᱝᱠᱮ ᱱᱚᱣᱟ ᱫᱚ᱾ ᱚᱻ ᱢᱟᱱᱮ ᱟᱹᱰᱤ ᱦᱚᱲ ᱫᱚ ᱢᱟᱱᱮ ᱟᱹᱰᱤ ᱠᱚᱢ ᱜᱮ ᱱᱚᱣᱟ ᱠᱚᱫᱚ ᱱᱚᱣᱟ ᱠᱟᱛᱷᱟ ᱠᱚᱫᱚ ᱠᱚ᱾ ᱪᱤᱱᱛᱟᱹ ᱵᱷᱟᱵᱽᱱᱟ ᱜᱮᱣᱟ ᱟᱫᱚ ᱟᱹᱵᱤᱱᱟᱜ ᱢᱚᱪᱟ ᱠᱷᱚᱱ᱾ ᱟᱸᱡᱚᱢ ᱠᱟᱛᱮᱜ ᱟᱹᱰᱤ ᱢᱟᱱᱮ ᱟᱹᱰᱤ ᱨᱟᱹᱥᱠᱟᱹ ᱞᱤᱧ ᱵᱩᱡᱷᱟᱹᱣ ᱠᱮᱜ-ᱟ ᱟᱹᱰᱤ ᱟᱹᱰᱤ ᱨᱟᱹᱥᱠᱟᱹ ᱟᱫᱚ ᱡᱟᱦᱟᱸ ᱫᱚ᱾ ᱢᱟᱱᱮ ᱵᱟᱝ ᱞᱤᱧ ᱞᱟᱹᱭ ᱥᱚᱫᱚᱨ ᱫᱟᱲᱮ ᱟᱵᱤᱱ ᱠᱟᱱᱟ ᱟᱨᱚ ᱟᱨᱚ ᱞᱟᱹᱭ ᱧᱚᱜᱽ ᱵᱤᱱ᱾ ᱚᱠᱛᱚ ᱠᱚᱦᱚᱸ ᱧᱮᱞ ᱧᱮᱞ ᱛᱮᱜᱮ ᱦᱩᱭ ᱥᱮᱴᱮᱨ ᱜᱚᱫᱚᱜ ᱠᱟᱱᱟ᱾
ᱦᱚᱭ ᱦᱚᱭ ᱦᱚᱭ᱾ ᱟᱫᱚ ᱜᱚᱝᱠᱮ ᱥᱩᱫᱩ ᱟᱞᱮ ᱫᱚ ᱱᱚᱣᱟ ᱥᱩᱫᱩ ᱢᱟᱹᱭ ᱵᱟᱹᱵᱩ ᱛᱟᱹᱠᱩ ᱯᱟᱲᱦᱟᱣ ᱨᱮᱫᱚ ᱵᱟᱝ ᱟᱞᱮ ‌ᱫᱚ᱾ ᱱᱚᱝᱠᱟ ᱡᱟᱦᱟᱸᱭ ᱦᱚᱲ ᱠᱚᱞᱮ ᱱᱚᱝᱠᱟ ᱟᱨ ᱠᱤ ᱥᱟᱵᱽ ᱢᱮ ᱟᱨᱛᱷᱤᱠ ᱯᱨᱳᱭᱳᱡᱚᱱ᱾ ᱡᱮᱸ ᱫᱚᱨᱠᱟᱨ ᱠᱟᱱ ᱛᱟᱣᱟ ᱚᱱᱠᱟᱱ ᱦᱚᱲ ᱦᱚᱸᱞᱮ ᱥᱟᱦᱟᱡᱳᱜᱽ ᱦᱩᱠ ᱜᱮᱭᱟ ᱢᱮᱱ ᱫᱚ ᱱᱚᱝᱠᱟ ᱟᱫᱚ ᱟᱞᱮᱱ ᱟᱜ᱾ ᱡᱮ ᱤᱱᱠᱟᱢ ᱥᱳᱨᱥ ᱫᱚ ᱦᱩᱭᱩᱜ ᱠᱟᱱᱟ ᱤᱧ ᱞᱟᱹᱭ ᱞᱮᱜᱮ ᱵᱟᱠᱷᱟᱡ ᱮᱢ ᱢᱚᱱᱮᱭᱟ ᱡᱮ ᱚᱠᱟ ᱨᱮᱯᱮ ᱧᱟᱢ ᱫᱟ ᱯᱚᱭᱥᱟ ᱠᱩ᱾ ᱛᱚ ᱟᱞᱮᱭᱟᱜ ᱤᱱᱠᱟᱢ ᱥᱳᱨᱥ ᱫᱚ ᱦᱩᱭᱩᱜ ᱠᱟᱱᱟ ᱡᱮ ᱱᱚᱝᱠᱟ ᱟᱞᱮ ᱟᱹᱛᱩ ᱨᱮᱱ ᱟᱭᱢᱟ ᱦᱚᱲ ᱠᱩ ᱪᱟᱠ᱾ ᱪᱟᱹᱠᱨᱤ ᱠᱚ ᱧᱟᱢ ᱠᱮᱫᱟ ᱟᱞᱮ ᱞᱮ ᱯᱟᱲᱦᱟᱣᱮᱜ ᱠᱚᱣᱟ ᱥᱮ ᱟᱞᱮ ᱞᱮ ᱯᱟᱲᱦᱟᱣ ᱠᱟᱱᱟ ᱩᱱᱠᱩ ᱴᱷᱮᱜ᱾ ᱛᱚ ᱱᱚᱝᱠᱟ ᱥᱤᱱᱤᱭᱟᱨ ᱦᱚᱲ ᱴᱷᱮᱱ ᱱᱚᱝᱠᱟ ᱩᱱᱠᱩ ᱛᱷᱚᱲᱟ ᱯᱷᱟᱱᱰ ᱠᱚ ᱮᱢᱚᱜ ᱜᱮᱭᱟ ᱟᱫᱚ ᱟᱠᱚᱣᱟᱜ ᱠᱩᱥᱤ ᱛᱮ᱾
ᱟᱠᱚᱣᱟᱜ ᱠᱩᱥᱤ ᱛᱮ ᱮᱸᱜᱼᱼ
ᱦᱚᱭ ᱟᱨ ᱟᱞᱮ ᱠᱤᱞᱟᱵᱽ ᱠᱷᱚᱱ ᱯᱟᱸᱪ ᱵᱤᱜᱷᱟᱹ ᱢᱚᱛᱚᱱ ᱠᱷᱮᱛ ᱞᱮ ᱠᱤᱨᱤᱧ ᱠᱟᱫᱟ᱾ ᱤᱱᱟᱹ ᱪᱷᱟᱰᱟ ᱚᱱᱟ ᱪᱟᱥ ᱦᱩᱭᱩᱜ ᱠᱟᱱᱟ ᱵᱟᱨ ᱵᱚᱪᱷᱚᱨ ᱢᱟᱱᱮ ᱵᱚᱪᱷᱚᱨ ᱵᱚᱪᱷᱚᱨ ᱟᱨᱠᱤ ᱵᱚᱪᱷᱚᱨ ᱨᱮ ᱵᱟᱨ ᱫᱷᱟᱱ ᱠᱟᱛᱮᱜ᱾ ᱤᱱᱟᱹ ᱪᱷᱟᱰᱟ ᱠᱟᱛᱮᱜ ᱢᱮᱱᱟᱜ ᱠᱟᱫᱟ ᱡᱮ ᱡᱚᱠᱷᱚᱱ ᱟᱞᱮ ᱩᱸ ᱟᱹᱛᱩ ᱨᱮ ᱡᱚᱠᱷᱚᱱ ᱩᱢ ᱟᱞᱮ ᱥᱮᱜ ᱫᱚ ᱡᱚᱠᱷᱚᱱ ᱵᱟᱨ ᱫᱷᱟᱱ ᱪᱟᱥ ᱦᱩᱭᱩᱜ-ᱟ ᱛᱚ᱾ ᱛᱚ ᱚᱱᱟ ᱠᱷᱟᱹᱛᱤᱨ ᱛᱮ ᱟᱞᱮ᱾ ᱥᱟᱵ ᱠᱟᱜ ᱢᱮ ᱮᱸ ᱟᱜᱚᱞ ᱦᱩᱲᱩ ᱟᱜᱚᱞ ᱦᱤᱥᱟᱹᱵᱽ ᱛᱮ ᱟᱞᱮ ᱢᱟᱱᱮ ᱵᱤᱜᱷᱟᱹ ᱨᱮ ᱪᱷᱚ ᱜᱟᱱᱰᱟ ᱠᱟᱛᱮᱜ ᱦᱩᱲᱩ ᱠᱚ ᱮᱢᱚᱜᱼᱟ ᱪᱷᱚᱜ ᱦᱮᱸ ᱟᱨ ᱤᱱᱟᱹ ᱪᱷᱟᱰᱟ ᱠᱟᱛᱮᱜ ᱟᱞᱮᱭᱟᱜ ᱢᱤᱫ᱾ ᱮᱠᱮᱱ ᱜᱟᱹᱰᱭᱟᱹ ᱢᱮᱱᱟᱜ ᱛᱟᱞᱮᱭᱟ ᱢᱚᱴᱟᱼᱢᱩᱴᱤ ᱮᱸ ᱚᱱᱠᱟ ᱰᱮᱲ ᱵᱤᱜᱷᱟᱹ ᱠᱷᱮᱛ ᱨᱮ᱾
ᱦᱮᱸ᱾
ᱛᱚ ᱱᱚᱸᱰᱮ ᱠᱷᱚᱱ ᱚᱱᱮ ᱠᱩ ᱠᱷᱚᱡ ᱤᱱᱠᱟᱢ ᱦᱩᱭᱩᱜ ᱛᱟᱞᱮᱭᱟ ᱟᱨ ᱚᱱᱠᱟ ᱠᱟᱛᱮᱜ ᱞᱮ ᱥᱟᱦᱟᱡᱚᱜᱽ ᱠᱚᱣᱟ᱾ ᱦᱟᱪ ᱥᱮ ᱵ ᱩᱢ ᱤᱡ ᱩᱱ ᱢᱟᱱᱮ ᱟᱞᱮ ᱟᱹᱛᱩ ᱨᱮᱱ ᱜᱮ ᱦᱚᱭ ᱵᱟᱨᱦᱮ ᱟᱹ ᱟᱹᱛᱩᱨᱩ ᱨᱮᱱ ᱦᱚᱲ ᱠᱚᱠᱠ ᱡᱩᱫᱤᱼᱼᱠᱚᱚᱚᱮ ᱡᱟᱦᱟᱸ ᱡᱟᱦᱟᱸᱱ ᱫᱟᱹᱲᱤ ᱣᱟᱜ ᱠᱷᱟᱡ ᱞᱮ ᱵᱚᱞᱮ ᱟᱨᱠᱤ᱾
ᱦᱮᱸ ᱦᱮᱸ᱾
ᱦᱳᱭ ᱟᱨ ᱵᱟᱨ ᱫᱷᱟᱱ ᱠᱟᱛᱮᱜ ᱴᱤᱭᱩᱥᱚᱱ ᱞᱮ ᱯᱟᱲᱦᱟᱣ ᱠᱚᱣᱟ ᱟᱹᱭᱩᱵ ᱵᱮᱲᱟ ᱫᱚ ᱦᱩᱭᱩᱜ ᱠᱟᱱᱟ ᱡᱮ ᱩᱪᱪᱚ ᱢᱟᱫᱽᱫᱷᱚᱢᱤᱠ ᱟᱨ ᱢᱟᱫᱽᱫᱷᱚᱢᱤᱠ᱾ ᱟᱨ ᱥᱮᱛᱟᱜ ᱫᱚ ᱢᱟᱱᱮ ᱠᱟᱹᱴᱤᱡ ᱠᱞᱟᱥ ᱠᱷᱚᱱ ᱮᱠᱫᱚᱢ ᱢᱟᱱᱮ ᱱᱟᱹᱭᱤᱱ ᱦᱟᱹᱵᱤᱡ᱾ ‌ᱢᱟᱜ ᱦᱳᱭ ᱦᱳᱭ ᱟᱫᱚ ᱱᱚᱰᱮ ᱫᱚ ᱟᱞᱮ ᱯᱟᱲᱦᱟᱣ ᱠᱩᱭᱞᱮ ᱛᱷᱚᱲᱟ ᱥᱟᱵ ᱠᱟᱜ ᱢᱮ ᱮᱸ ᱜᱤᱫᱽᱨᱟᱹ ᱠᱚᱞᱮ ᱦᱟᱹᱴᱤᱧ ᱠᱟᱱᱟ ᱵᱚᱞᱮ ᱢᱳᱚᱴᱟᱢᱩᱴᱤ ᱢᱟᱱᱮ ᱥᱟᱵ ᱠᱟᱜ ᱢᱮ ᱡᱟᱦᱟᱸᱭ ᱜᱮ ᱥᱚᱢᱚᱭ ᱧᱟᱢ ᱢᱮᱱᱠᱷᱟᱱ ᱟᱫᱚ ᱤᱧ ᱫᱚ ᱛᱷᱚᱲᱟ ᱜᱚᱢᱠᱮ᱾ ᱵᱟᱨᱦᱮᱸ ᱛᱤᱧ ᱦᱮᱡ ᱟᱠᱟᱱᱟ ᱢᱳᱴᱟᱢᱩᱴᱤ ᱪᱷᱚ ᱵᱚᱪᱷᱚᱨ ᱜᱟᱱᱤᱧ ᱦᱩᱭᱱᱟ ᱢᱮᱱᱠᱷᱟᱱ ᱤᱧ ᱡᱚᱡᱷᱚᱱ ᱚᱲᱟᱜ ᱤᱧᱪᱟᱞᱟᱜ-ᱟ ᱤᱧ ᱦᱩᱧ ᱯᱟᱲᱦᱟᱣ ᱠᱚᱣᱟ ᱵᱚᱞᱮ ᱱᱚᱣᱟ ᱫᱚ ᱟᱨᱠᱤ ᱫᱟᱭᱤᱛᱚ ᱞᱮᱠᱟ ᱵᱚᱞᱮ ᱟᱞᱮ ᱞᱮ ᱢᱚᱱᱮᱣ ᱟᱠᱟᱫᱟ᱾ ᱟᱫᱚ ᱟᱞᱮ ᱟᱞᱮ ᱢᱟᱹᱭ ᱢᱮᱱᱟᱭ ᱠᱟᱹᱫᱤ ᱜᱮᱣᱟ ᱟᱞᱮ ᱢᱟᱹᱭ ᱦᱚᱸ ᱯᱟᱲᱦᱟᱣ ᱠᱚᱣᱟ ᱟᱞᱮ ᱢᱟᱹᱭ ᱦᱚᱸ ᱵᱟᱨᱦᱮ ᱨᱤᱜᱤᱭ ᱛᱟᱦᱮᱱᱟ ᱟᱫᱚ ᱩᱱᱤ ᱦᱚᱸ ᱡᱚᱠᱷᱚᱱᱮ᱾ ᱪᱟᱞᱟᱜ-ᱟ ᱵᱚᱞᱮ ᱩᱱᱤ ᱦᱚᱸᱭ ᱯᱟᱲᱦᱟᱣ ᱠᱚᱣᱟ ᱱᱚᱝᱠᱟ᱾
ᱟᱫᱚ ᱜᱚᱝᱠᱮ ᱚᱠᱛᱚ ᱠᱚᱦᱚᱸ ᱢᱟ ᱦᱩᱭ ᱥᱮᱴᱮᱨ ᱩᱛ
ᱦᱳᱭ ᱦᱳᱭ ᱢᱟ ᱛᱚᱵᱮ ᱡᱚᱸᱦᱟᱨ ᱜᱮ᱾
ᱦᱮᱸ ᱡᱚᱸᱦᱟᱨ ᱜᱮ᱾ ᱴᱷᱤᱠ ᱜᱮᱣᱟ ᱢᱟ ᱛᱚᱵᱮ ᱯᱚᱨᱮᱛᱮᱦᱚᱸ ᱜᱟᱞᱢᱟᱨᱟᱣ ᱦᱩᱭᱩᱜᱼᱟ ᱱᱚᱝᱠᱟ ᱜᱮᱸ ᱟᱵᱤᱱ ᱥᱟᱶ ᱜᱟᱞ᱾